ᱦᱮᱸ ᱡᱚᱦᱟᱨ ᱜᱮ ᱜᱚᱢᱠᱮ ᱾
ᱡᱚᱦᱟᱨ ᱜᱮ ᱾
ᱟᱪᱪᱷᱟ ᱟᱪᱪᱷᱟ ᱾
ᱦᱮᱸ ᱱᱟᱯᱟᱭ ᱵᱟᱲᱟ ᱜᱮᱭᱟ ᱟᱹᱵᱤᱱ ᱪᱮᱫ ᱞᱮᱠᱟ ᱚᱲᱟᱜ ᱠᱚᱨᱮ ᱪᱮᱫ ᱞᱮᱠᱟ ᱢᱮᱱᱟᱜ ᱟᱠᱟᱫ ᱠᱚᱣᱟ ᱱᱟᱯᱟᱭ ᱜᱮ?
ᱱᱟᱯᱟᱭ ᱵᱟᱲᱟ ᱜᱮ ᱦᱟᱸᱜ ᱚᱲᱟᱜ ᱠᱚ ᱨᱮᱱ ᱫᱚ ᱾
ᱚ ᱟᱪᱪᱷᱟ ᱾
ᱪᱮᱫ ᱠᱚ ᱵᱟᱝ ᱯᱮ ᱪᱮᱠᱟ ᱵᱟᱲᱟᱭᱮᱫ ᱠᱟᱱ ᱦᱟᱸᱜ?
ᱟᱫᱚ ᱱᱤᱭᱟᱹ ᱜᱷᱟᱹᱲᱤᱡ ᱫᱚ ᱚᱱᱠᱟ ᱞᱮᱠᱟ ᱫᱚ ᱪᱮᱫ ᱦᱚᱸ ᱵᱟᱝ ᱾ ᱟᱫᱚ ᱢᱮᱱᱟᱜ ᱟᱠᱟᱫᱟ ᱵᱚᱞᱛᱮ ᱪᱟᱥ ᱠᱟᱹᱢᱤ ᱠᱚᱦᱚᱸ ᱢᱮᱱᱟᱜ ᱟᱠᱟᱫᱟ ᱾
ᱟᱪᱪᱷᱟ ᱟᱪᱪᱷᱟ ᱟᱪᱷᱟ ᱟᱞᱮ ᱠᱚ ᱥᱮᱫ ᱦᱚᱸ ᱚᱱᱠᱟ ᱜᱤ ᱼᱼ ᱛᱤᱦᱤᱧ ᱦᱚᱸ ᱼᱼ ᱪᱟᱥ ᱵᱟᱲᱟ ᱠᱩ ᱜᱮ ᱵᱟᱝ ᱮᱛᱚᱦᱚᱵ ᱵᱟᱝ ᱦᱩᱭ ᱵᱟᱲᱟ ᱟᱠᱟᱱᱟ ᱦᱟᱸᱜ ᱾
ᱫᱟᱜ ᱠᱚ ᱵᱟᱝ ᱞᱟᱜᱟᱣ ᱟᱠᱟᱱᱟ?
ᱫᱟᱜ ᱠᱚᱫᱚ ᱦᱟᱸᱜ ᱦᱚᱸᱜᱼᱚᱭ ᱛᱤᱦᱤᱧ ᱜᱤ ᱫᱟᱜ ᱫᱟᱜ ᱧᱮᱞᱚᱜ ᱠᱟᱱᱟ ᱦᱟᱸᱜ ᱾ ᱫᱟᱜ ᱫᱚ ᱵᱟᱭ ᱫᱟᱜ ᱠᱟᱫᱟ ᱦᱟᱸᱜ ᱚᱱᱟ ᱠᱷᱟᱹᱛᱤᱨ ᱛᱤᱜᱤ ᱾ ᱵᱚᱱᱫᱚ ᱦᱟᱛᱟᱲ ᱠᱟᱱᱟ ᱦᱟᱸᱜ ᱨᱚᱦᱚᱭ ᱵᱟᱲᱟ ᱠᱚ ᱫᱚ ᱾
ᱚ ᱠᱤᱪᱷᱩ ᱫᱚ ᱨᱚᱦᱚᱭ ᱵᱟᱝ ᱦᱩᱭ ᱠᱟᱱᱟ?
ᱵᱟᱝ ᱵᱟᱝ ᱜᱟᱹᱪᱷᱤ ᱠᱚ ᱟᱯᱷᱚᱨ ᱦᱩᱭ ᱵᱟᱲᱟ ᱟᱠᱟᱱᱟ ᱦᱟᱸᱜ ᱾ ᱨᱚᱦᱚᱭ ᱫᱚ ᱵᱟᱝ ᱮᱛᱚᱦᱚᱵ ᱠᱟᱱᱟ ᱦᱟᱸᱜ ᱟᱯᱮ ᱠᱚ ᱼᱼ
ᱟᱞᱮ ᱱᱚᱛᱮ ᱫᱚ ᱦᱮᱸᱼᱼ ᱚᱱᱟ ᱡᱟᱭᱜᱟ ᱠᱚ ᱮᱱᱛᱮ ᱦᱟᱥᱟ ᱠᱚ ᱡᱚᱛᱚ ᱥᱟᱹᱛᱩᱳᱜᱚᱜ ᱠᱟᱱᱟ ᱨᱩᱴᱟᱨ ᱴᱟᱠᱴᱟᱨ ᱛᱮ ᱥᱤ ᱠᱟᱛᱮᱜ ᱢᱤᱫ ᱪᱟᱥ ᱠᱟᱛᱮᱜ ᱥᱤ ᱫᱚ ᱦᱩᱭ ᱟᱠᱟᱱᱟ
ᱟᱪᱪᱷᱟ
ᱟᱫᱚ ᱚᱱᱟ ᱠᱚ ᱵᱟᱜᱟ ᱵᱟᱹᱜᱤ ᱡᱟᱦᱟᱸ ᱟᱲᱮᱢᱟᱲᱤ ᱠᱚ ᱡᱟᱦᱟᱸ ᱠᱚ ᱢᱮᱱᱟᱜ ᱟᱠᱟᱫ ᱛᱟᱵᱚᱱᱟ ᱚᱱᱟ ᱠᱚ ᱡᱚᱛᱚ ᱠᱚ ᱵᱟᱜᱟ ᱵᱟᱹᱜᱤ ᱦᱩᱭᱩᱜ ᱠᱟᱱᱟ᱾ ᱟᱫᱚ ᱚᱱᱟ ᱠᱚ ᱦᱩᱭ ᱛᱟᱭᱚᱢ ᱟᱫᱚ ᱮᱵᱟᱨᱮ ᱟᱫᱚ ᱨᱚᱦᱚᱭ ᱨᱮᱱᱟᱜ ᱢᱤᱫᱴᱟᱝ ᱤᱭᱟᱹ ᱦᱟᱛᱟᱣ ᱦᱩᱭᱩᱜᱼᱟ ᱠᱚᱴᱟ ᱫᱤᱱ ᱯᱚᱨᱮ ᱛ ᱫᱚ
ᱟᱪᱪᱷᱟ ᱟᱪᱪᱷᱟ ᱟᱪᱷᱟ ᱟᱞᱮ ᱠᱚᱥᱮᱫ ᱫᱚ ᱦᱟᱸᱜ ᱚᱱᱠᱟ ᱜᱮ ᱦᱟᱸᱜ ᱴᱮᱠᱴᱟᱨ ᱠᱚᱛᱮ ᱜᱮ ᱦᱟᱸᱜ ᱥᱤ ᱵᱟᱲᱟ ᱫᱚ ᱦᱩᱭ ᱠᱟᱱᱟ ᱢᱮᱱᱠᱷᱟᱱ ᱯᱤᱸᱰᱷᱟᱹ ᱟᱲᱤ ᱠᱚᱫᱚ ᱦᱟᱸᱜ ᱵᱟᱝ ᱦᱩᱭᱩ ᱠᱟᱱᱟ ᱦᱟᱸᱜ
ᱚ ᱟᱯᱮ ᱚᱱᱛᱮ ᱫᱚ ᱯᱤᱰᱷᱟᱹ ᱟᱲᱮ ᱯᱮ ᱞᱟᱹᱭᱟ?
ᱦᱳᱭ ᱦᱳᱭ
ᱟᱪᱪᱷᱟ ᱟᱪᱪᱷᱟ
ᱟᱯᱮ ᱠᱚᱥᱮᱫ ᱦᱟᱸᱜ ᱪᱮᱫ ᱵᱟᱝᱠᱚ ᱞᱟᱹᱭ ᱚᱱᱟ ᱫᱚ
ᱟᱞᱮᱫᱚ ᱟᱹᱲᱮ ᱟᱲᱮ ᱠᱚᱜᱮᱞᱮ ᱢᱮᱱᱟᱜᱼᱟ
ᱟᱪᱪᱷᱟ ᱟᱪᱪᱷᱟ ᱟᱞᱮ ᱫᱚ ᱦᱟᱸᱜ ᱞᱮ ᱯᱤᱰᱷᱟᱹ ᱟᱲᱮ ᱢᱮᱱᱟ
ᱟᱪᱪᱷᱟ ᱡᱟᱭᱦᱳᱠᱟᱴᱤᱡ ᱚᱱᱛᱮ ᱱᱚᱛᱮ ᱠᱟᱱᱟ ᱚᱱᱟ ᱫᱚ ᱦᱳᱭ ᱜᱮᱭᱟ
ᱟᱪᱪᱷᱟ ᱟᱪᱪᱷᱟ
ᱦᱩᱸ
ᱟᱨ ᱮᱴᱟᱜ ᱪᱟᱹᱥᱤ ᱠᱚ ᱪᱟᱥ ᱠᱚᱫᱚ ᱵᱟᱝ ᱦᱩᱭᱩᱜ ᱠᱟᱱᱟ ᱥᱮ ᱪᱮᱫ ᱚᱱᱛᱮ ᱫᱚ
ᱱᱚᱝᱠᱟ ᱥᱚᱵᱽᱡᱤ ᱠᱚ
ᱟᱪᱪᱷᱟ
ᱥᱚᱵᱡᱤ ᱠᱚᱫᱚ ᱱᱤᱭᱟᱹ ᱜᱷᱟᱹᱲᱤᱡ ᱫᱚ ᱵᱟᱝᱜᱮ ᱚᱱᱟ ᱫᱚ ᱟᱫᱚ ᱱᱤᱛᱳᱜ ᱵᱚᱨᱥᱟ ᱠᱚ ᱯᱟᱲᱟᱣᱱᱟ ᱟᱫᱚ ᱱᱤᱛᱳᱜ ᱫᱚ ᱛᱚ ᱵᱟᱝ ᱡᱮ ᱤᱭᱟᱹ ᱠᱟᱱᱟ ᱱᱤᱛᱚᱜ ᱫᱚ ᱟᱫᱚ ᱚᱱᱟ ᱠᱷᱮᱛ ᱥᱮᱫ ᱜᱮ ᱚᱱᱟ ᱡᱟᱦᱟᱸ ᱦᱩᱲᱩ ᱨᱚᱦᱚᱭ ᱞᱟᱹᱜᱤᱫ ᱜᱮ ᱛᱩᱲ ᱡᱩᱲᱟᱹᱣ ᱦᱩᱭᱩᱜ ᱠᱟᱱᱟ
ᱟᱪᱪᱷᱟ ᱟᱪᱪᱷᱟ ᱟᱞᱮ ᱠᱚᱥᱮᱫ ᱜᱚᱝᱜᱟ ᱮ ᱨᱚᱲ ᱢᱮ
ᱞᱟᱹᱭᱫᱟᱹᱧ ᱢᱮ ᱱᱚᱣᱟ ᱠᱚ ᱦᱩᱲᱩ ᱠᱚ ᱨᱟ ᱦᱩᱲᱩ ᱠᱚ ᱨᱚᱦᱚᱭ ᱨᱟᱠᱟᱵ ᱵᱟᱲᱟ ᱠᱟᱛᱮᱫ ᱮᱵᱟᱨ ᱟᱫᱚ ᱱᱚᱣᱟ ᱢᱤᱫ ᱵᱟᱨ ᱚᱲᱟᱜ ᱡᱚᱢ ᱞᱮᱠᱟ ᱫᱚ ᱨᱚᱦᱚᱭ ᱵᱟᱲᱟ ᱟᱨᱡᱟᱣ ᱵᱟᱲᱟ ᱦᱩᱭᱩᱜ ᱜᱮᱭᱟ ᱵᱟᱝᱠᱷᱟᱱ ᱫᱚ ᱠᱤᱨᱤᱧ ᱡᱚᱢ ᱫᱚ ᱥᱚᱢᱚᱥᱥᱟ ᱜᱮᱭᱟ
ᱦᱳᱭ ᱦᱳᱭ ᱟᱞᱮ ᱠᱚᱥᱮᱫ ᱫᱚ ᱦᱟᱸᱜ ᱡᱟᱦᱟᱸ ᱨᱚᱦᱚᱭ ᱵᱟᱲᱟ ᱦᱩ ᱠᱟᱱᱟ ᱦᱟᱸᱜ ᱡᱟᱦᱟᱸ ᱩᱛᱩ ᱡᱤᱱᱤᱥ ᱠᱚᱫᱚ ᱦᱟᱸᱜ ᱜᱷᱟᱸᱝᱨᱟ ᱠᱚ ᱥᱟᱶᱛᱮ ᱵᱷᱤᱱᱰᱤ ᱠᱚᱦᱟᱸᱜ ᱪᱟᱥ ᱵᱟᱲᱟ ᱦᱩᱭ ᱠᱟᱱᱟ ᱥᱟᱶᱛᱮ ᱡᱚᱸᱰᱨᱟ ᱠᱚᱦᱟᱸᱜ ᱯᱩ ᱵᱟᱲᱟ ᱠᱚᱫᱚ ᱦᱩᱭᱮᱱᱟ ᱥᱟᱶᱛᱮ ᱡᱟᱦᱟᱸ ᱮᱨ ᱵᱟᱲᱟ ᱦᱩᱭ ᱥᱟᱹᱛ ᱠᱟᱛᱮᱫ ᱦᱚᱜᱼᱚᱭ ᱯᱟᱴ ᱠᱚᱦᱟᱸᱜ ᱜᱮᱫ ᱠᱩ ᱦᱩᱭᱮᱱᱟ ᱥᱟᱶᱛᱮ ᱡᱟᱝᱞᱤ ᱠᱚ ᱮᱨ ᱵᱟᱲᱟ ᱦᱩᱭᱮᱱᱟ ᱱᱤᱛ ᱫᱚ ᱦᱟᱸᱜ ᱠᱷᱟᱹᱞᱤ ᱵᱟᱹᱠᱤ ᱢᱮᱱᱟᱜᱼᱟ ᱦᱟᱸᱜ
ᱦᱩᱸ ᱦᱸ ᱵᱟᱹᱠᱤ ᱢᱮᱱᱟᱜ ᱟᱠᱟᱫᱟ
ᱦᱳᱭ ᱦᱳᱭ
ᱯᱟᱴ ᱡᱟᱦᱟᱸ ᱵᱤᱱ ᱞᱟᱹᱭ ᱦᱚᱪᱚᱭᱮᱫᱱᱟ ᱯᱟᱴ ᱟᱞᱮᱥᱮᱫ ᱨᱮᱦᱚᱸ ᱱᱚᱛᱮ ᱟᱹᱰᱤ ᱞᱟᱦᱟᱨᱮ ᱟᱹᱰᱤ ᱦᱩᱰᱤᱧ ᱵᱮᱞᱟᱨᱮ ᱯᱟᱴ ᱪᱟᱥᱵᱤᱱ ᱧᱮᱞ ᱞᱮᱫᱼᱟ ᱟᱞᱮ ᱱᱚᱛᱮ ᱟᱫᱚ ᱛᱟᱨᱯᱚᱨᱮ ᱫᱚ ᱟᱫᱚ ᱟᱫᱚ ᱪᱟᱥ ᱫᱚ ᱟᱫᱚ ᱵᱟᱝ ᱦᱩᱭ ᱞᱮᱱᱟ ᱱᱚᱣᱟ ᱫᱚ ᱠᱟᱨᱚᱱ ᱪᱮᱫᱟᱜ ᱵᱟᱝ ᱦᱩᱭ ᱞᱮᱱᱟ ᱩᱱᱫᱚ ᱟᱫᱚ ᱥᱚᱨᱠᱟᱨᱤ ᱢᱟᱱᱮ ᱚᱱᱟ ᱯᱷᱚᱨᱥᱴ ᱨᱮᱱᱟᱜ ᱤᱭᱟᱹ ᱛᱟᱦᱮᱸ ᱠᱟᱱᱟ ᱛᱚ
ᱟᱪᱪᱷᱟ
ᱚᱱᱟ ᱡᱟᱭᱜᱟ ᱨᱮᱜᱮ ᱟᱫᱚ ᱩᱱᱠᱩ ᱫᱟᱹᱫᱩ ᱦᱟᱲᱟᱢ ᱛᱟᱠᱚ ᱟᱨ ᱠᱚ ᱮᱨ ᱵᱟᱲᱟᱭ ᱛᱟᱦᱮᱸᱜ ᱯᱟᱴ ᱚᱱᱟ ᱞᱤᱧ ᱧᱮᱞ ᱞᱮᱫ ᱛᱟᱦᱮᱸᱫ
ᱟᱪᱪᱷᱟ ᱟᱪᱪᱷᱟ
ᱮ ᱫᱤᱭᱮ ᱛᱟᱯᱚᱨ ᱟᱫᱚ ᱚᱱᱟ ᱫᱚ ᱟᱫᱚ ᱥᱚᱨᱠᱟᱨᱤ ᱡᱟᱭᱜᱟ ᱛᱚ ᱟᱫᱚ ᱚᱱᱟ ᱫᱚ ᱦᱟᱢᱮᱴ ᱠᱮᱫ ᱦᱟᱢᱮᱴ ᱠᱮᱫ ᱛᱟᱭᱟ ᱥᱚᱨᱠᱟᱨ ᱛᱟᱦᱮ ᱟᱫᱚ ᱚᱱᱟ ᱠᱚᱫᱚ ᱫᱚ ᱵᱟᱝ ᱤᱭᱟᱹ ᱦᱩᱭ ᱞᱮᱱᱟ ᱟᱫᱚ ᱚᱱᱟ ᱯᱟᱴ ᱟᱹᱰᱤ ᱫᱤᱱ ᱯᱚᱨᱮ ᱚᱱᱟ ᱠᱟᱛᱷᱟ ᱞᱤᱧ ᱟᱸᱡᱚᱢ ᱠᱮᱫᱟ᱾
ᱟᱪᱪᱷᱟ ᱟᱪᱪᱷᱟ᱾ ᱟᱞᱮ ᱠᱚᱥᱮᱫ ᱫᱚ ᱦᱟᱸᱜ ᱮᱠᱫᱚᱢ ᱯᱟᱴ ᱫᱚ ᱦᱟᱸᱜ ᱮᱠᱫᱚᱢ ᱵᱚᱪᱷᱚᱨ ᱵᱚᱪᱷᱚᱨ ᱜᱮ ᱮᱠᱫᱚᱢ ᱵᱟᱨ ᱵᱤᱜᱷᱟᱹ ᱛᱮᱨᱚ ᱵᱤᱜᱷᱟᱹ ᱱᱚᱝᱠᱟ ᱫᱚ ᱪᱟᱥ ᱦᱩᱭᱩᱜᱼᱟ ᱠᱷᱟᱹᱞᱤ ᱯᱟᱴ ᱜᱤ᱾
ᱟᱪᱪᱷᱟ ᱟᱪᱪᱷᱟ᱾
ᱟᱨ ᱛᱟᱭᱚᱢ ᱛᱮ ᱚᱱᱟ ᱡᱚᱸᱰᱽᱨᱟ ᱦᱟᱜ ᱯᱟᱴ ᱜᱮᱫ ᱯᱚᱨ ᱦᱟᱸᱜ ᱦᱩᱲᱩ ᱨᱚᱦᱚᱭ ᱦᱩᱭᱩᱜ ᱠᱟᱱᱟ ᱦᱩᱲᱩ ᱨᱚᱦᱚᱭ ᱯᱚᱨᱮ ᱦᱟᱸᱜ ᱟᱨᱦᱚᱸ ᱡᱚᱸᱰᱨᱟ ᱨᱚᱦᱚᱭ ᱦᱩᱭᱩᱜᱼᱟ᱾
ᱟᱫᱚ ᱡᱚᱸᱰᱽᱨᱟ ᱫᱚ ᱢᱟᱱᱮ ᱚᱲᱟᱜ ᱡᱚᱢ ᱞᱮᱠᱟ ᱥᱮ ᱵᱟᱝᱟ?
ᱮᱠᱫᱚᱢ ᱮᱠᱫᱚᱢ ᱵᱟᱡᱟᱨ ᱨᱮ ᱟᱠᱷᱨᱤᱧ ᱯᱟᱹᱭᱠᱟᱹᱨᱤ ᱮᱢ ᱮᱠᱫᱚᱢ ᱱᱚᱛᱮ ᱫᱚ ᱦᱟᱸᱜ ᱱᱚᱝ ᱠᱟ ᱦᱩᱭᱩᱜ ᱠᱟᱱᱟ ᱡᱟᱸᱦᱟ ᱞᱮᱠᱟ ᱱᱚ ᱛᱮ ᱫᱚ ᱡᱟᱭ ᱜᱟ ᱡᱚᱢᱤ ᱦᱟᱸᱜ ᱰᱷᱮᱨ ᱜᱮᱭᱟ ᱥᱮ ᱚᱱᱟ ᱠᱷᱟᱹᱛᱤᱨ ᱚᱱᱟ ᱠᱷᱟᱹᱛᱤᱨ ᱛᱮ ᱮᱠᱫᱚᱢ ᱵᱤᱜᱷᱟᱹ ᱵᱤᱜᱷᱟᱹ ᱢᱟᱱᱮ ᱢᱤᱫ ᱦᱚᱲ ᱜᱮ ᱢᱤᱫ ᱜᱷᱟᱨᱚᱸᱡᱽ ᱜᱮ ᱢᱚᱴᱟᱢᱩᱴᱤ ᱥᱟᱵ ᱢᱮ ᱟᱢ᱾ ᱵᱟᱨᱚ ᱵᱤᱜᱷᱟᱹ ᱯᱮ ᱵᱤᱜᱷᱟᱹ ᱱᱚᱝ ᱠᱟ ᱠᱚ ᱮᱨᱟ
ᱟᱪᱪᱷᱟ ᱚᱱᱟ ᱫᱚ ᱢᱚᱴᱟ ᱢᱩᱴᱤ ᱟᱵᱚ ᱱᱚᱣᱟ ᱫᱮᱥᱤ ᱡᱚᱱᱰᱨᱟ ᱠᱟᱱᱟ ᱚᱱᱟ ᱥᱮ ᱦᱟᱭ ᱵᱤᱨᱤᱰ᱾
ᱦᱟᱭ ᱵᱤᱨᱤᱰ ᱡᱚᱱᱰᱨᱟ ᱦᱳᱭ ᱦᱳᱭ ᱦᱟᱭ ᱵᱤᱨᱤᱰ ᱡᱚᱱᱰᱨᱟ ᱜᱮ ᱜᱮ ᱦᱟᱸᱜ ᱡᱟᱹᱥᱛᱤ ᱫᱚᱠᱚ ᱮᱨᱮᱫ ᱠᱟᱱᱟ ᱪᱮᱫᱟᱜ ᱥᱮ ᱱᱮᱛᱟᱨ ᱢᱟ ᱚᱱᱟ ᱱᱤᱡᱮᱨ ᱡᱚᱢ ᱢᱟ ᱡᱟᱹᱥᱛᱤ ᱢᱟ ᱵᱟᱠᱚ ᱤᱭᱮᱫ ᱠᱟᱱᱟ ᱥᱮ ᱱᱚᱸᱰᱮ ᱵᱟᱡᱟᱨ ᱜᱮ ᱟᱠᱷᱨᱤᱧ ᱚᱠᱟ ᱫᱟᱢ ᱧᱟᱢᱚᱜ ᱠᱟᱱᱟ ᱚᱱᱟᱜ ᱜᱮ ᱦᱟᱸᱜ
ᱦᱮᱸ ᱟᱫᱚ ᱚᱱᱟ ᱫᱚ ᱢᱟ ᱞᱟᱹᱭᱵᱤᱱ᱾
ᱚᱱᱟ ᱡᱟᱦᱟᱸ ᱫᱮᱥᱤ ᱵᱟᱞᱟ ᱡᱚᱱᱰᱨᱟ ᱫᱚ ᱦᱟᱸᱜ ᱢᱟᱱᱮ ᱢᱚᱸᱡᱽ ᱵᱟᱝ ᱦᱩᱭᱩᱜ ᱠᱟᱱᱟ ᱧᱮ ᱱᱮᱛᱟᱨ ᱨᱮ ᱱᱮᱛᱟᱨ ᱡᱩᱜᱽ ᱨᱮ᱾
ᱦᱮᱸ ᱥᱟᱭᱤᱡ ᱠᱟᱹᱴᱤᱡ ᱚᱜ ᱠᱟᱱᱟ᱾
ᱦᱳᱭ ᱦᱳᱭ ᱚᱱᱟ ᱠᱷᱟᱹᱛᱤᱨ ᱛᱮ ᱳᱡᱚᱱ ᱠᱚ ᱠᱚᱢ ᱦᱩᱭᱩᱜ ᱠᱟᱱᱟ᱾ ᱟᱨ ᱚᱱᱟ ᱠᱷᱟᱹᱛᱤᱨ ᱛᱮ ᱜᱮ ᱚᱱᱟ ᱠᱚ ᱨᱚᱦᱚᱭ ᱫᱚ ᱦᱟᱸᱜ ᱟᱥᱛᱮ ᱟᱥᱛᱮ ᱤᱱᱟᱹᱜ ᱡᱟᱹᱥᱛᱤ ᱫᱚ ᱵᱟ ᱠᱚ ᱨᱚᱦᱚᱭ ᱤᱫᱤᱭᱮᱫ ᱠᱟᱱᱟ ᱦᱟᱸᱜ ᱾
ᱦᱳᱭ ᱚᱱᱟ ᱡᱟᱦᱟᱸ ᱫᱮᱥᱤ ᱡᱚᱸᱰᱨᱟ ᱨᱮᱱᱟᱜ ᱠᱟᱛᱷᱟ ᱡᱟᱦᱟᱸ ᱞᱟᱝ ᱞᱟᱹᱭ ᱦᱚᱪᱚ ᱭᱮᱫᱟ
ᱦᱮ ᱦᱮ
ᱱᱚᱣᱟ ᱫᱚ ᱥᱟᱭᱤᱡ ᱛᱮᱦᱚᱸ ᱠᱟᱹᱴᱤᱡᱚᱜ ᱠᱟᱱᱟ ᱟᱨ ᱵᱷᱤᱛᱤᱨ ᱨᱮ ᱚᱱᱟ ᱡᱟᱦᱟᱸ ᱡᱟᱝ ᱠᱚ ᱮᱱᱛᱮ ᱦᱟᱸᱰᱮ ᱱᱟᱰᱮ ᱜᱮᱯ ᱜᱮᱯ ᱛᱟᱦᱮᱸᱱ ᱜᱮᱭᱟ ᱾
ᱦᱳᱭ ᱦᱳᱭ ᱦᱳ ᱦᱳᱭ
ᱦᱩ ᱟᱨ ᱱᱚᱣᱟ ᱦᱟᱭ ᱵᱤᱨᱤᱰ ᱠᱤᱱᱛᱩ ᱦᱟᱭ ᱵᱤᱨᱤᱰ ᱡᱮᱢᱚᱱ ᱥᱟᱭᱤᱡ ᱵᱚᱲᱚ ᱜᱮᱭᱟ ᱠᱤᱱᱛᱩ ᱡᱟᱝ ᱮᱠᱫᱚᱢ ᱥᱚᱞᱮᱴ ᱵᱚᱨᱟᱵᱚᱨ ᱛᱟᱦᱮᱸᱱᱟ ᱾
ᱦᱳᱭ ᱦᱳᱭ ᱾
ᱟᱞᱮ ᱦᱚᱸ ᱱᱚ ᱛᱮ ᱫᱚ ᱡᱚᱸᱰᱨᱟ ᱡᱩᱫᱤᱭᱳ ᱵᱟᱞᱮ ᱪᱟᱥᱟ ᱚᱲᱟᱜ ᱡᱚᱢ ᱞᱮᱠᱟ ᱚᱱᱟ ᱵᱟᱲᱜᱮ ᱡᱷᱟᱲᱜᱮ ᱨᱮ ᱢᱤᱫ ᱵᱟᱨ ᱫᱚ ᱫᱟᱨᱮ ᱫᱚᱞᱮ ᱫᱟᱨᱮ ᱜᱮᱭᱟ ᱾ ᱨᱟᱯᱟᱜ ᱥᱟᱯᱟᱜ ᱡᱚᱢ ᱞᱟᱹᱜᱤᱫ ᱟᱫᱚ ᱚᱱᱟ ᱛᱮ ᱵᱟᱲᱟᱭ ᱢᱮᱱᱟᱜ ᱠᱟᱫᱟ ᱡᱮ ᱡᱚᱸᱰᱨᱟ ᱟᱞᱮ ᱫᱚ ᱪᱟᱥ ᱞᱮᱠᱟ ᱫᱚ ᱵᱟᱝ ᱚᱱᱟ ᱫᱚ ᱳᱭ ᱨᱟᱯᱟᱜ ᱡᱚᱢ ᱚᱲᱟᱜ ᱨᱮ ᱜᱤᱫᱽᱨᱟᱹ ᱯᱤᱫᱽᱨᱟᱹ ᱡᱚᱢ ᱱᱚᱝᱠᱟ ᱢᱮᱱᱛᱮ ᱟᱨᱠᱤ
ᱦᱮᱸ ᱢᱟᱱᱮ ᱵᱮᱥᱤ ᱡᱚᱱᱰᱨᱟ ᱫᱚ ᱦᱟᱸᱜ ᱢᱮᱱ ᱞᱮᱠᱟ ᱛᱮ ᱯᱨᱳᱚᱴᱤᱱ ᱦᱟᱸᱜ ᱮᱠᱫᱚᱢ ᱱᱟᱯᱟᱭ ᱛᱟᱦᱮᱸᱱ ᱠᱟᱱᱟ ᱦᱟᱸᱜ ᱾ ᱟᱨ ᱡᱟᱦᱟᱸ ᱦᱟᱭ ᱵᱤᱨᱤᱴ ᱦᱟᱭ ᱵᱤᱨᱤᱴ ᱵᱟᱞᱟ ᱫᱚ ᱤᱱᱟᱹᱜ ᱯᱨᱚᱴᱤᱱ ᱦᱟᱸᱜ ᱵᱟᱝ ᱛᱟᱦᱮᱸᱱ ᱠᱟᱱᱟ ᱦᱟᱸᱜ᱾ ᱡᱟᱦᱟᱸ ᱵᱷᱤᱴᱟ ᱢᱤᱱ ᱛᱟᱦᱮᱸᱱ ᱠᱟᱱᱟ ᱩᱱᱟᱹᱜ ᱫᱚ ᱦᱟᱸᱜ ᱵᱟᱝ ᱛᱟᱦᱮᱸᱱ ᱠᱟᱱᱟ ᱯᱟᱞᱮᱱ᱾
ᱦᱮᱸ ᱟᱫᱚ ᱱᱚᱣᱟ ᱫᱚ ᱦᱮᱸ ᱟᱫᱚ ᱱᱚᱣᱟ ᱫᱚ ᱛᱟᱦᱮᱸ ᱠᱷᱟᱱ ᱫᱮ ᱥᱤ ᱨᱮ ᱫᱚ ᱥᱚᱵᱽ ᱥᱚᱢᱚᱭ ᱜᱮ ᱡᱷᱚᱛᱚ ᱱᱟᱜ ᱨᱮᱜᱮ ᱯᱨᱳᱚᱴᱤᱱ ᱫᱚ ᱛᱟᱦᱮᱸᱱᱟ᱾
ᱦᱳᱭ ᱦᱳᱭ ᱾
ᱥᱟᱠ ᱥᱚᱵᱡᱤ ᱠᱚ ᱞᱚ ᱮᱭ ᱟᱵᱚ ᱱᱚᱣᱟ ᱦ ᱫᱮᱥᱤ ᱦᱟᱹᱠᱩ ᱵᱚᱱᱞᱟᱹᱭ ᱠᱚ ᱮ ᱚᱲᱟᱜ ᱨᱮᱱ ᱥᱤᱢ ᱵᱚᱱ ᱞᱟᱹᱭ ᱠᱚ᱾
ᱦᱮ ᱦᱮ
ᱱᱩᱠᱩ ᱫᱚ ᱥᱚᱵᱽ ᱥᱚᱢᱚᱭ ᱯᱨᱚᱴᱤᱱ ᱫᱚ ᱛᱟᱦᱮᱱ ᱜᱮᱭᱟ ᱫᱮᱥᱤ ᱨᱮᱱᱟᱜ ᱫᱚ ᱟ ᱵᱤᱱ ᱞᱟᱹᱭ ᱱᱚᱣᱟᱨᱮ ᱡᱮᱢᱚᱱ ᱯᱳᱞᱴᱨᱤ ᱵᱟᱞᱟ ᱡᱟᱦᱟᱸ ᱚᱱᱟᱼᱼ ᱵᱮᱞᱮ ᱚᱱᱟ ᱨᱮᱱᱟᱜ ᱯᱨᱳᱴᱤᱱ ᱵᱟ ᱟᱵᱚ ᱫᱮᱥᱤ ᱥᱤᱢᱟᱜ ᱵᱮᱞᱮ ᱨᱮᱱᱟᱜ ᱯᱨᱳᱴᱤᱱ,
ᱦᱳᱭ ᱦᱳᱭ, ᱟᱪᱪᱷᱟ ᱦᱮᱸ ᱟᱪᱪᱷᱟ ᱟᱯᱮ ᱠᱚᱥᱮᱜ ᱫᱚ ᱡᱟᱦᱟᱸᱼᱼ ᱯᱷᱨᱟᱢ ᱠᱚ ᱵᱟᱝ ᱵᱮᱱᱟᱜ ᱠᱟᱱᱟ ᱥᱮ ᱪᱮᱫ ᱡᱟᱦᱟᱸ ᱥᱤᱢ ᱯᱷᱨᱟᱢ ᱦᱩᱭᱮᱱ, ᱦᱳᱭ ᱦᱳᱭ᱾
ᱦᱮᱸ ᱢᱮᱱᱟᱜᱼᱟ᱾ ᱫᱤᱠᱩ ᱠᱚ ᱢᱮᱱᱟᱜᱼᱟ ᱫᱤᱠᱩ ᱠᱚᱣᱟᱜ ᱟᱵᱚ ᱥᱟᱱᱛᱟᱲ ᱫᱚ ᱥᱟᱱᱛᱟᱲ ᱵᱟᱝ-ᱟ ᱥᱟᱱᱛᱟᱲ ᱟᱜ ᱫᱚ ᱯᱷᱨᱟᱢ ᱵᱟᱹᱱᱩᱜ ᱟᱠᱟᱫᱟᱼᱟ᱾
ᱟᱪᱪᱷᱟ ᱟᱞᱮ ᱠᱚᱱᱥᱮᱫ ᱫᱚ ᱦᱟᱸᱜ ᱟᱨ ᱥᱟᱱᱛᱟᱲ ᱦᱚᱲ ᱜᱮ ᱢᱮᱱᱟᱜ ᱠᱚᱣᱟ ᱦᱟᱸᱜ ᱮᱠᱫᱚᱢ ᱢᱟᱨᱟᱝ ᱢᱟᱨᱟᱝ ᱠᱚ ᱵᱮᱱᱟᱣ ᱵᱟᱲᱟᱭᱮᱫ ᱠᱟᱱᱟ ᱦᱟᱸᱜ
ᱢᱟᱱᱮ ᱚᱱᱟ ᱢᱟᱱᱮ ᱥᱩᱫᱩ ᱵᱮᱱᱟᱣ ᱜᱮ ᱪᱟᱞᱟᱜ ᱠᱟᱱᱟ ᱥᱮ ᱠᱟᱹᱢᱤ ᱨᱟᱱᱤᱝ ᱠᱟᱱ ᱛᱟᱠᱚ ᱢᱟᱱᱮ ᱪᱟᱥ ᱥᱩᱨᱩ ᱠᱟᱱᱟ?
ᱪᱟᱥ ᱦᱮᱸ ᱦᱮᱸ ᱮᱠᱫᱚᱢ᱾
ᱟᱪᱪᱷᱟ ᱟᱪᱪᱷᱟ᱾ᱢᱤᱫ ᱵᱟᱨ ᱠᱟᱨᱛᱮ ᱱᱚᱝᱠᱟ ᱠᱚ ᱛᱩᱞᱟᱹᱣ ᱟᱠᱟᱫ ᱠᱚᱣᱟ ᱥᱮ ᱵᱟᱝᱼᱟ?
ᱢᱤᱫ ᱵᱟᱨ ᱦᱮᱸ ᱮᱠᱫᱚᱢ ᱟᱭᱢᱟ ᱫᱷᱟᱣ ᱦᱩᱭᱱᱟ ᱵᱚᱪᱷᱚᱨ ᱵᱚᱪᱷᱚᱨ ᱢᱚᱴᱟᱢᱩᱴᱤ ᱯᱮ ᱵᱚᱪᱷᱚᱨ ᱜᱟᱱ ᱦᱩᱭᱱᱟ ᱥᱮ ᱪᱮᱫ ᱞᱟᱜᱟᱛᱟᱨ
ᱚ ᱟᱪᱪᱷᱟ ᱟᱪᱪᱷᱟ ᱚᱱᱟ ᱵᱷᱟᱜᱤ ᱨᱳᱡᱽᱜᱟᱨ ᱢᱮᱱᱟᱜᱼᱟ ᱚᱱᱟ ᱫᱚ᱾
ᱦᱳᱭ ᱦᱳᱭ ᱦᱳᱭ᱾
ᱨᱤᱠᱥ ᱦᱚᱸ ᱢᱮᱱᱟᱜᱼᱟ᱾
ᱦᱳᱭ ᱦᱳᱭ ᱮᱠᱫᱚᱢ ᱨᱤᱠᱥ ᱫᱚ ᱟᱹᱰᱤ ᱨᱤᱠᱥ ᱜᱮ ᱛᱟᱦᱮᱱ ᱠᱟᱱᱟ᱾
ᱡᱮᱢᱚᱱ ᱡᱮᱢᱚᱱ ᱚᱱᱟ ᱨᱳᱡᱽᱜᱟᱨ ᱢᱮᱱᱟᱜᱼᱟ ᱨᱤᱠᱥ ᱯᱨᱚᱪᱚᱱᱰᱚ ᱨᱤᱠᱥ ᱥᱤᱛᱩᱝ ᱥᱤᱛᱚᱝ ᱞᱚᱞᱚ ᱫᱤᱱ ᱯᱨᱚᱪᱚᱱᱰᱚ ᱢᱤᱫᱴᱟᱝ ᱤᱭᱟᱹ ᱨᱮᱱᱟᱜ ᱵᱮᱯᱟᱨ ᱢᱮᱱᱟᱜ ᱟᱠᱟᱫᱟ᱾
ᱦᱳᱭ ᱦᱳᱭ᱾
ᱟᱨ ᱞᱚᱞᱚ ᱱᱤᱛᱚᱝ ᱩᱱᱠᱩ ᱫᱚ ᱮᱢᱱᱤ ᱛᱮᱜᱮ ᱥᱩᱠᱞ ᱡᱤᱱᱤᱥ ᱠᱟᱱᱟ ᱠᱚ ᱟᱨ ᱦᱤᱴ ᱯᱷᱤᱴ ᱮᱠᱫᱚᱢ ᱯᱩᱨᱟᱹ ᱵᱟᱠᱚ ᱤᱭᱟᱹ ᱫᱟᱲᱮᱭᱟᱜᱼᱟ᱾
ᱦᱳᱭ ᱦᱳᱭ᱾
ᱟᱵᱚᱜᱮ ᱱᱚᱝᱠᱟᱱ ᱥᱤᱛᱩᱝ ᱞᱚᱞᱚ ᱵᱟᱝᱵᱚᱱ ᱛᱟᱦᱮᱸ ᱫᱟᱲᱮᱭᱟᱜ ᱜᱮᱭᱟ ᱟᱨ ᱩᱱᱠᱩ ᱛᱚ ᱥᱟᱢᱟᱱᱚ ᱤᱭᱟᱹ
ᱦᱳᱭ ᱦᱳᱭ ᱟᱨ ᱚᱱᱟ ᱠᱷᱟᱹᱛᱤᱨ ᱛᱮᱜᱮ ᱦᱟᱸᱜ ᱟᱥᱛᱮ ᱟᱥᱛᱮ ᱛᱮ ᱩᱱᱠᱩ ᱯᱩᱞᱴᱤ ᱫᱚ ᱦᱟᱸᱜ ᱠᱩ ᱠᱚᱢ ᱜᱮᱠᱚ ᱫᱚᱦᱚᱭᱮᱫ ᱠᱚᱣᱟ ᱚᱱᱟ ᱫᱤᱥᱤ ᱵᱟᱞᱟ ᱜᱮ ᱦᱟᱸᱜ ᱡᱟᱹᱥᱛᱤ ᱠᱚ ᱫᱚᱦᱚᱭᱮᱫ ᱠᱚᱣᱟ ᱦᱟᱸᱜ᱾
ᱦᱩᱸ ᱦᱩᱸ ᱦᱩᱸ ᱦᱩᱸ ᱦᱩᱸ᱾
ᱚᱱᱟ ᱞᱚᱞᱚ ᱥᱤᱛᱩᱝ ᱠᱷᱟᱹᱛᱤᱨ ᱛᱮᱜᱮ ᱦᱟᱸᱜ᱾
ᱮᱠᱫᱚᱢ ᱮᱠᱫᱚᱢ᱾
ᱟᱪᱪᱷᱟ ᱟᱯᱮ ᱠᱚᱥᱮᱫ ᱫᱚ ᱚᱱᱠᱟ ᱡᱟᱦᱟᱸ ᱠᱚ ᱢᱮᱛᱟᱜᱼᱟ ᱰᱤᱜᱤ ᱥᱮ ᱯᱩᱠᱷᱨᱤ ᱠᱚᱫᱚ ᱢᱮᱱᱟᱜ ᱟᱥᱮ ᱵᱟᱝ?
ᱪᱮᱫ ᱞᱮᱠᱟ?
ᱯᱩᱠᱷᱨᱤ ᱠᱚ ᱯᱩᱠᱷᱨᱤ ᱠᱚ
ᱦᱮᱸ ᱯᱩᱠᱷᱨᱤ ᱦᱮᱸ ᱮᱠᱫᱚᱢ ᱯᱩᱠᱷᱨᱤ ᱮᱠᱫᱚᱢ ᱵᱚᱨᱟᱵᱚᱨ ᱟᱹᱰᱤ ᱥᱩᱨ ᱥᱩᱨ ᱯᱩᱠᱷᱨᱤ᱾
ᱟᱪᱪᱷᱟ ᱟᱪᱪᱷᱟ ᱢᱟᱨᱟᱝ ᱢᱟᱨᱟᱝ ᱥᱮ
ᱦᱮᱸ ᱢᱟᱨᱟᱝ ᱢᱟᱨᱟᱝ ᱯᱩᱠᱷᱨᱤ ᱟᱫᱚ ᱚᱱᱟ ᱫᱚ ᱵᱮᱥ ᱥᱟᱢᱱᱟ ᱥᱟᱢᱱᱤ ᱠᱚᱜᱮ ᱢᱮᱱᱟᱜ ᱟᱠᱟᱫᱟ ᱟᱨ ᱱᱚᱛᱮ ᱜᱟᱰᱟ ᱠᱚ ᱱᱚᱝᱠᱟ ᱢᱮᱱᱟᱜ ᱟᱠᱟᱫᱟ ᱢᱤᱫᱴᱟᱝ ᱯᱩᱠᱷᱨᱤ ᱥᱟᱞᱟᱜ ᱟᱨ ᱢᱤᱫᱴᱟᱝ ᱯᱩᱠᱷᱨᱤ ᱠᱟᱱᱮᱠᱴ ᱢᱮᱱᱟᱜ ᱟᱠᱟᱫᱟ ᱚᱱᱠᱟ ᱱᱟᱞᱟ ᱤᱭᱟᱹ
ᱟᱪᱪᱷᱟ ᱟᱪᱪᱷᱟ᱾
ᱛᱟᱦᱚᱞᱮ ᱱᱚᱰᱮ ᱫᱚ ᱪᱟᱥ ᱨᱮ ᱡᱮᱠᱳᱱᱳ ᱪᱟᱥ ᱤᱫᱤ ᱠᱟᱛᱮᱜ ᱨᱮᱱᱟᱜ ᱫᱚ ᱥᱚᱢᱚᱥᱥᱟ ᱫᱚ ᱫᱟᱜ ᱤᱫᱤᱠᱟ ᱠᱟᱛᱮᱜ ᱫᱚ ᱵᱟᱹᱱᱩᱜ ᱟᱠᱟᱫᱟ᱾ ᱟᱨ ᱢᱤᱱᱤ ᱠᱚ ᱢᱮᱱᱟᱜ ᱟᱠᱟᱫᱟ, ᱠᱮᱱᱮᱞ ᱡᱚᱝ ᱥᱚᱝ ᱢᱮᱱᱟᱜ ᱠᱟᱫᱟ᱾ ᱠᱮᱱᱮᱞ ᱚᱱᱟ ᱦᱚᱸ ᱢᱮᱱᱟᱜᱼᱟ᱾ ᱟᱨ ᱫᱟᱜ ᱧᱩ ᱞᱟᱹᱜᱤᱫ, ᱱᱚᱰᱮ ᱚᱲᱟᱜ ᱠᱤ ᱚᱲᱟᱜ ᱢᱤᱫᱴᱟᱝ ᱯᱟᱭᱤᱯ ᱢᱮᱱᱟᱜ ᱠᱟᱫᱟ᱾ ᱴᱟᱭᱤᱢ ᱯᱟᱭᱤᱯ ᱚᱱᱟ ᱨᱮᱦᱚᱸ ᱫᱟᱜ ᱩᱰᱩᱠᱚᱜᱼᱟ᱾ ᱛᱟᱯᱚᱨᱮ ᱮᱜ ᱟᱠ ᱱᱚᱱᱠᱟ ᱥᱟᱵᱢᱟᱨᱥᱤᱵᱮᱞ ᱚᱱᱟ ᱥᱚᱨᱠᱟᱨ ᱠᱷᱚᱱ ᱵᱮᱱᱟᱣ ᱢᱮᱱᱟᱜ ᱟᱠᱟᱫᱟ᱾
ᱟᱪᱪᱷᱟ ᱟᱪᱪᱷᱟ᱾
ᱧᱩ ᱫᱟᱜ ᱵᱟᱝ ᱪᱟᱥ ᱫᱟᱜ ᱨᱮᱱᱟᱜ ᱫᱚ ᱥᱚᱢᱚᱥᱥᱟ ᱫᱚ ᱵᱟᱹᱱᱩᱜ ᱟᱠᱟᱫᱟ᱾ ᱠᱤᱱᱛᱩ ᱫᱟᱲᱮᱭᱟᱜ ᱠᱷᱟᱱ ᱜᱮ ᱵᱮᱯᱟᱨ ᱴᱟᱜ᱾
ᱟᱪᱪᱷᱟ ᱟᱪᱪᱷᱟ ᱟᱪᱪᱷᱟ᱾
ᱦᱮᱸ᱾
ᱟᱪᱪᱷᱟ ᱟᱯᱮ ᱠᱚᱥᱮᱫ ᱫᱚ ᱡᱟᱦᱟᱸ ᱪᱟᱥ ᱵᱟᱥ ᱠᱚᱨᱮ ᱞᱟᱹᱜᱤᱫ ᱫᱚ ᱦᱟᱸᱜ ᱡᱟᱦᱟᱸ ᱵᱟᱸᱫᱷ ᱠᱷᱚᱡ ᱦᱟᱸᱜ ᱫᱟᱜ ᱟᱹᱜᱩ ᱚᱱᱟ ᱠᱚ ᱫᱚ ᱦᱟᱸᱜ ᱪᱮᱫ ᱠᱟ ᱡᱷᱟᱹᱯᱟᱹᱭ ᱠᱚ ᱫᱚ ᱢᱮᱱᱟᱜ ᱯᱮ ᱛᱟᱯᱮᱭᱟ ᱥᱮ ᱵᱟᱝ?
ᱢᱮᱥᱤᱱ᱾
ᱢᱮᱥᱤᱱ ᱫᱚ ᱵᱟᱝ᱾ ᱡᱟᱦᱟᱸ ᱡᱷᱟᱹᱯᱟᱹᱭ ᱡᱟᱦᱟᱸ ᱠᱚ ᱢᱮᱛᱟᱜᱼᱟ᱾ ᱫᱟᱜ ᱟᱹᱜᱩᱣᱟᱜ ᱡᱟᱦᱟᱸ ᱜᱟᱰᱟ ᱠᱷᱚᱡ, ᱱᱤᱡᱮᱨ ᱮᱜ, ᱡᱟᱦᱟᱸ ᱠᱚ ᱢᱮᱛᱟᱜᱼᱟ ᱠᱷᱮᱛ ᱠᱚᱨᱮ ᱟᱹᱜᱩ ᱞᱟᱹᱜᱤᱫ᱾ ᱦᱩᱲᱩ ᱠᱚ ᱨᱚᱦᱚᱭ ᱞᱟᱹᱜᱤᱫ᱾
ᱚ, ᱚᱱᱟ, ᱚᱱᱟ ᱫᱚ ᱟᱞᱮ ᱯᱟᱭᱤᱯ ᱞᱮᱠᱟ
ᱯᱟᱭᱤᱯ ᱫᱚ ᱵᱟᱝ ᱪᱮᱫ ᱠᱚ ᱢᱮᱛᱟᱜᱼᱟ ᱰᱨᱮᱱ, ᱰᱨᱮᱱ
ᱚ ᱟᱪᱪᱷᱟ ᱰᱨᱮᱱ ᱰᱨᱮᱱ ᱦᱮᱸ᱾ ᱰᱨᱮᱱ ᱫᱚ ᱚᱱᱠᱟ ᱞᱮᱠᱟ ᱫᱚ ᱵᱟᱹᱱᱩᱜ ᱟᱠᱟᱫᱟ᱾ ᱟᱞᱮ ᱫᱚ ᱱᱚᱝᱠᱟ ᱢᱮᱱᱟᱜ ᱟᱠᱟᱫᱟ᱾ ᱢᱟᱱᱮ ᱡᱟᱦᱟᱸ ᱢᱤᱫᱴᱟᱝ ᱯᱩᱠᱷᱨᱤ ᱴᱩ ᱟᱨ ᱢᱤᱫᱴᱟᱝ ᱯᱩᱠᱷᱨᱤ ᱡᱟᱦᱟᱸ ᱠᱟᱱᱮᱠᱴ ᱢᱮᱱᱟᱜ ᱟᱠᱟᱫᱟ᱾ ᱚᱱᱟ ᱠᱟᱱᱮᱠᱴ ᱠᱷᱚᱱ ᱞᱟᱛᱟᱨ ᱫᱷᱟᱨᱮ ᱡᱚᱛᱚ ᱚᱱᱟ ᱵᱟᱹᱫ ᱵᱟᱹᱭᱦᱟᱹᱲ ᱠᱚ ᱢᱮᱱᱟᱜ ᱟᱠᱟᱫᱟ᱾
ᱟᱪᱪᱷᱟ ᱟᱪᱪᱷᱟ᱾
ᱚᱱᱟ ᱫᱚ ᱟᱫᱚ ᱱᱚᱰᱮ ᱠᱷᱚᱱ ᱯᱟᱭᱤᱯ ᱠᱚᱛᱮ ᱱᱚᱰᱮ ᱯᱷᱩᱞ ᱞᱮᱠᱷᱟᱱ ᱜᱮ ᱚᱱᱟ ᱫᱚ ᱟᱯᱱᱟ ᱟᱯᱱᱤ ᱮᱠᱫᱚᱢ ᱪᱟᱞᱟᱜᱼᱟ᱾ ᱚᱱᱠᱟ ᱫᱚ ᱥᱤᱢᱮᱱᱴ ᱨᱮᱱᱟᱜ ᱰᱨᱮᱱ ᱫᱚ ᱵᱟᱝ ᱠᱟᱱᱟ᱾ ᱟᱫᱚ ᱪᱟᱹᱥᱤ ᱠᱚᱜᱮ ᱚᱱᱛᱮ ᱱᱚᱛᱮ ᱟᱲᱟᱜ ᱟᱲᱟᱜ ᱛᱮ ᱵᱮ ᱟᱠᱟᱫᱟ ᱚᱱᱟ ᱤᱭᱟᱹ ᱫᱚ ᱱᱟᱞᱟ ᱟᱨᱠᱤ ᱰᱨᱮᱱ ᱞᱮᱠᱟ
ᱟᱪᱪᱷᱟ ᱟᱪᱪᱷᱟ᱾
ᱮᱵᱟᱨ ᱠᱟᱨᱚᱱ ᱦᱩᱭᱩᱜ ᱠᱟᱱᱟ ᱱᱚᱸᱰᱮ ᱟᱲᱟᱜ ᱞᱮᱠᱷᱟᱱ ᱜᱮ ᱦᱟᱱᱛᱮ ᱱᱟᱛᱮ ᱜᱚᱴᱟ ᱠᱟᱱᱮᱠᱴᱚᱜᱼᱟ᱾
ᱟᱪᱪᱷᱟ ᱟᱪᱪᱷᱟ᱾ ᱟᱞᱮ ᱠᱚ ᱥᱮᱫ ᱫᱚ ᱦᱟᱸᱜ ᱦᱟᱱᱟ ᱡᱷᱟᱹᱯᱟᱹᱭ ᱦᱟᱱᱟ ᱜᱟᱰᱟ ᱠᱷᱚᱱᱜᱮ ᱟᱹᱜᱩ ᱦᱩᱭᱩᱜ ᱠᱟᱱᱟ ᱦᱟᱸᱜ᱾
ᱦᱩᱸ᱾
ᱨᱚᱦᱚᱭ ᱠᱚ ᱞᱟᱹᱜᱤᱫ ᱫᱚ ᱦᱟᱸᱜ ᱟᱨ ᱱᱤᱛ ᱵᱚᱨᱛᱚᱢᱟᱱ ᱫᱚ ᱦᱟᱸᱜ ᱵᱟᱹᱲᱤᱡ ᱠᱟᱱ, ᱛᱟᱞᱮᱭᱟ ᱚᱱᱟ ᱠᱷᱟᱹᱛᱤᱨ ᱛᱮ ᱚᱥᱩᱵᱤᱫᱷᱟ ᱥᱮᱨᱢᱟ ᱵᱷᱚᱨᱥᱟ ᱨᱮ ᱜᱮ᱾ ᱥᱮᱨᱢᱟ ᱫᱟᱜ ᱵᱷᱚᱨᱥᱟ ᱨᱮᱜᱮ ᱦᱟᱸᱜ ᱞᱮ ᱨᱚᱦᱚᱭᱮᱫ ᱠᱟᱱᱟ ᱦᱩᱲᱩ ᱠᱚᱦᱚᱸ᱾
ᱟᱪᱪᱷᱟ ᱟᱪᱪᱷᱟ ᱟᱪᱷᱟ᱾
ᱟᱪᱪᱷᱟ ᱚᱱᱛᱮ ᱫᱚ ᱦᱟᱸᱜ ᱜᱩᱣᱟᱹ ᱠᱚ ᱫᱚ ᱨᱚᱦᱚᱭ ᱦᱩᱭᱩᱜ ᱠᱟᱱᱟ ᱥᱮ ᱵᱟᱝ?
ᱪᱮᱫ ᱞᱮᱠᱟ?
ᱜᱩᱣᱟᱹ ᱠᱚ ᱜᱩᱣᱟᱹ ᱠᱚ ᱵᱟᱜᱟᱱ ᱦᱩᱭᱩᱜ ᱠᱟᱱᱟ ᱥᱮ ᱵᱟᱝ?
ᱜᱩᱣᱟᱹ ᱵᱟᱝ ᱞᱤᱧ ᱵᱩᱡ ᱫᱟᱲᱮ ᱭᱟᱫᱟ ᱜᱩᱣᱟᱹ ᱫᱚ᱾
ᱜᱩ ᱢᱟᱱᱮ ᱥᱩᱯᱟᱨᱤ ᱥᱩᱯᱟᱹᱞᱤ᱾
ᱟᱪᱪᱷᱟ ᱵᱟᱝ ᱵᱟᱝ ᱟᱞᱮ ᱱᱚᱰᱮ ᱥᱩᱯᱟᱹᱨᱤ ᱫᱚ ᱵᱟᱝ, ᱵᱟᱝ ᱟᱞᱮ, ᱟᱞᱮ ᱥᱩᱯᱟᱹᱨᱤ ᱫᱚ ᱪᱟᱥ ᱫᱚ ᱵᱟᱹᱱᱩᱜᱼᱟ᱾
ᱟᱪᱪᱷᱟ ᱟᱪᱪᱷᱟ ᱢᱟ ᱴᱟᱭᱤᱢ ᱦᱩᱭᱱᱟ ᱜᱚᱝᱠᱮ᱾
ᱟᱪᱪᱷᱟ ᱴᱷᱤᱠ ᱜᱮᱭᱟ ᱯᱚᱨᱮ ᱛᱮ ᱟᱨᱦᱚᱸ ᱨᱚᱯᱚᱲ ᱦᱩᱭᱩᱜᱼᱟ ᱜᱟᱯᱟ᱾ ᱴᱷᱤᱠ ᱜᱮᱭᱟ ᱦᱮ ᱴᱷᱤᱠ ᱜᱮᱭᱟ ᱦᱮᱸ